ᱦᱮᱞᱳ
ᱦᱮᱞᱳ
ᱚ ᱦᱚᱭ ᱟᱸᱡᱚᱢᱚᱜ ᱠᱟᱱᱟ ᱥᱮ?
ᱦᱮᱸ ᱟᱸᱡᱚᱢᱚᱜ ᱠᱟᱱᱟ
ᱟᱪᱪᱷᱟ ᱪᱤᱠᱟᱹᱭ ᱫᱟᱵᱤᱱ?
ᱦᱚᱸ ᱵᱟᱝ ᱚᱲᱟᱜ ᱨᱮᱜᱮ, ᱟᱵᱮᱱ ᱜᱮ?
ᱦᱮ ᱟᱹᱞᱤᱧ ᱦᱚᱸ ᱵᱮᱥ ᱜᱤᱭᱟᱵᱤᱱ?
ᱦᱮᱸ ᱵᱮᱥ ᱜᱮᱭᱟᱞᱤᱧ ᱟᱹᱞᱤᱧ ᱫᱚ ᱟᱵᱮᱱ ᱜᱮ ᱪᱮᱫ ᱞᱮᱠᱟ ᱚᱲᱟᱜ ᱠᱚᱨᱮ?
ᱟᱹᱞᱤᱧ ᱦᱚᱸ ᱵᱮᱥ ᱜᱮ ᱚᱲᱟᱜ ᱠᱚᱨᱮ ᱦᱚᱸ ᱵᱮᱥ ᱜᱮ
ᱛᱟᱦᱚᱞᱮ ᱠᱷᱟᱱ ᱫᱚ ᱟᱯᱮ ᱥᱮᱫ ᱫᱚ ᱪᱟᱥ ᱠᱟᱹᱢᱤ ᱫᱚ ᱛᱤᱱᱟᱹᱜᱴᱟ ᱞᱟᱦᱟᱣ ᱟᱠᱟᱱᱟ
ᱱᱮᱸ ᱮᱛᱚᱦᱚᱵ ᱟᱠᱟᱱᱟ ᱵᱟᱨ ᱮᱸ ᱵᱟᱨᱥᱤᱧ ᱯᱮ ᱢᱟᱦᱟ ᱠᱚ ᱨᱚᱦᱚᱭᱟ ᱟᱨ ᱟᱯᱮᱠᱚ ᱥᱮᱫ ᱫᱚ? ᱟᱸᱡᱚᱢ ᱫᱟᱹᱵᱤᱱ?
ᱚᱯᱮ ᱟᱵᱮᱱ ᱱᱟᱧᱚᱢᱮᱫ ᱜᱮᱭᱟ?
ᱦᱮᱸ ᱱᱤᱛᱚ ᱞᱤᱧ ᱟᱸᱡᱚᱢᱫᱟ ᱠᱟᱹᱴᱤᱡ ᱠᱟᱴᱟ ᱠᱟᱴᱟ ᱨᱚᱲ, ᱦᱮᱸ ᱦᱮᱸ
ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ
ᱢᱚᱸᱡᱽᱛᱮ ᱟᱸᱡᱚᱢᱚᱜ ᱠᱟᱱ ᱜᱮᱭᱟ?
ᱟᱹᱵᱤᱱ ᱦᱮᱸ ᱢᱚᱸᱡᱽ ᱛᱮᱜᱮ ᱟᱸᱡᱚᱢᱚᱜ ᱠᱟᱱᱟ ᱞᱟᱹᱭ ᱵᱤᱱ ᱾
ᱢᱮᱱᱫᱤᱧ ᱡᱮ ᱛᱟᱦᱞᱮ ᱟᱯᱮ ᱫᱚ ᱛᱤᱱᱟᱹᱜ ᱫᱷᱟᱣ ᱪᱟᱥ ᱦᱩᱭᱩᱜ ᱛᱮ?
ᱟᱞᱮ ᱥᱮᱫ ᱫᱚ ᱵᱟᱨ ᱫᱷᱟᱣ ᱠᱚ ᱪᱟᱥᱟ ᱾
ᱟᱨ ᱟᱯᱮ ᱥᱮᱫ ᱫᱚ?
ᱟᱞᱮ ᱥᱮᱜ ᱦᱚᱸ ᱵᱟᱨ ᱫᱷᱟᱣ ᱜᱮ ᱾
ᱟᱨ ᱪᱮᱜ ᱨᱮᱱᱟᱜ ᱫᱟᱜ ᱠᱚᱛᱮ ᱢᱟᱱᱮ, ᱫᱷᱚᱨᱚᱱ ᱥᱚᱢᱚᱭ ᱫᱚ
ᱥᱮᱞᱳ ᱫᱟᱜ ᱛᱮ ᱚᱭ ᱥᱮᱞᱳ ᱫᱟᱜ ᱛᱮ ᱛᱚᱠᱷᱚᱱ ᱫᱚ
ᱦᱚᱭ ᱦᱚᱭ ᱟᱸ ᱟᱞᱮ ᱥᱮᱫ ᱫᱚ ᱵᱟᱸᱫᱷ ᱢᱮᱱᱟᱜ-ᱟ ᱾
ᱦᱮᱸ ᱾
ᱚᱱᱟ ᱫᱟᱜ ᱛᱮ ᱦᱳᱭ ᱾
ᱛᱟᱦᱚᱞᱮ ᱠᱷᱟᱱ ᱱᱚᱜ-ᱚᱭ ᱦᱳᱲᱳ ᱪᱟᱥ ᱵᱮᱜᱚᱨ ᱟᱨᱦᱚᱸ ᱪᱮᱫ ᱠᱚ ᱪᱟᱥ ᱦᱳᱭᱳᱜ ᱛᱟᱸᱦᱮᱫ?
ᱦᱩᱲᱩ ᱪᱟᱥ ᱵᱮᱜᱚᱨ ᱫᱚ ᱚᱱᱟ ᱛᱩᱲᱤ, ᱠᱚᱥᱞᱟ ᱡᱟᱦᱟᱸ ᱥᱤᱡᱤᱱ ᱨᱮ ᱡᱟᱦᱟᱸ ᱦᱳᱭᱳᱜ ᱫᱚ ᱾
ᱦᱮᱸ ᱾
ᱚᱱᱟ ᱠᱚᱜᱮ ᱪᱟᱥᱚᱜᱚᱜ-ᱟ ᱾
ᱩᱸ ᱟᱯᱮ ᱠᱚᱥᱮᱜ ᱫᱚ?
ᱟᱞᱮ ᱫᱚ ᱱᱚᱣᱟ ᱦᱩᱲᱩ ᱨᱟᱠᱟᱵ ᱵᱟᱲᱟ ᱠᱟᱛᱮ ᱛᱟᱦᱞᱮ ᱫᱚ ᱛᱩᱲᱤ ᱮᱨ ᱦᱩᱭᱩᱜ-ᱟ ᱾
ᱦᱳᱭ ᱾
ᱛᱩᱲᱤᱻ ᱮᱨ ᱠᱟᱛᱮ ᱤᱱᱟᱹ ᱛᱟᱭᱚᱢ ᱫᱚ ᱥᱚᱵᱽᱡᱤ ᱠᱚ ᱛᱟᱯᱚᱨᱮ ᱥᱟᱹᱨᱩ ᱠᱚ
ᱟᱪᱪᱷᱟ, ᱥᱚᱵᱽᱡᱤ ᱢᱮᱱᱛᱮ ᱫᱚ ᱪᱮᱫ ᱥᱚᱵᱽᱡᱤ ᱠᱚ ᱨᱚᱦᱚᱭ
ᱥᱚᱵᱽᱡᱤ ᱠᱚᱫᱚ ᱚᱱᱮ ᱠᱚᱸᱰᱷᱟ ᱵᱷᱮᱱ ᱰᱤ ᱛᱟᱯᱚᱨᱮ ᱯᱩᱨᱟᱹᱭ ᱟᱲᱟᱜ ᱾ ᱠᱩᱞᱵᱤ ᱟᱲᱟᱜ, ᱯᱟᱴ ᱟᱲᱟᱜ, ᱥᱚᱥᱟ, ᱡᱷᱤᱸᱜᱟᱹ ᱦᱮᱸ ᱟᱭᱢᱟ ᱜᱮ ᱪᱟᱥᱚᱜᱚᱜ-ᱟ, ᱦᱮᱸ ᱦᱮᱸ ᱟᱭᱢᱟ ᱜᱮ ᱪᱟᱥᱚᱜᱚᱜ-ᱟ ᱾
ᱦᱳᱭ ᱟᱨ ᱟᱠᱷᱨᱤᱧ ᱞᱮᱠᱟ ᱥᱮ ᱚᱲᱟᱜ ᱡᱚᱢ ᱞᱮᱠᱟ?
ᱟᱹᱠᱷᱨᱤᱧ, ᱟᱹᱠᱷᱨᱤᱧ ᱞᱟᱹᱜᱤᱫ ᱦᱚᱸ ᱚᱲᱟᱜ ᱨᱮ ᱡᱚᱢ ᱞᱟᱹᱜᱤᱫ ᱦᱚᱸ ᱾
ᱦᱳᱭ ᱦᱳᱭ ᱾
ᱟᱯᱮ ᱫᱚ ᱵᱟᱯᱮ ᱪᱟᱥ ᱛᱮ?
ᱟᱸ ᱵᱟᱝ-ᱟ ᱱᱚᱛᱮ ᱫᱚ ᱩᱱᱟᱹᱜ ᱪᱟᱥ ᱫᱚ ᱵᱟᱝ ᱦᱳᱭᱳᱜ-ᱟ, ᱚᱲᱟᱜ ᱡᱚᱢ ᱞᱮᱠᱟ ᱠᱚ ᱨᱚᱦᱚᱭ ᱡᱚᱱᱚᱜ-ᱟ ᱾ ᱟᱹᱠᱷᱨᱤᱧ ᱞᱮᱠᱟ ᱫᱚ ᱵᱟᱝ-ᱟ ᱦᱳᱭ ᱾
ᱛᱟᱦᱞᱮ ᱢᱟᱴᱷ ᱠᱷᱚᱱ ᱫᱚ ᱜᱚᱸᱜᱷᱟ, ᱠᱟᱴᱠᱚᱢ ᱠᱚᱫᱚ ᱯᱮ ᱟᱹᱜᱩᱭᱮᱫ ᱠᱚᱣᱟ ᱥᱮ ᱵᱟᱝ?
ᱦᱳᱭ ᱢᱮᱱᱟᱜ ᱠᱚ ᱜᱮᱭᱟ ᱾
ᱟᱨ ᱟᱲᱟᱜ ᱠᱚ ᱟᱹᱜᱩᱭ ᱮᱫᱟ ᱯᱮ ᱥᱮ ᱵᱟᱝ?
ᱮᱸ ᱟᱲᱟᱜ ᱫᱚ ᱱᱤᱛᱳᱜ ᱫᱚ ᱦᱟᱸᱜ ᱵᱟᱹᱱᱩᱜ-ᱟ ᱚᱱᱠᱟᱱ ᱟᱲᱟᱜ ᱠᱚ
ᱚ ᱜᱟᱹᱨᱩᱰᱤ ᱟᱲᱟᱜ ᱠᱚ ᱫᱚ ᱵᱟᱹᱱᱩᱜ-ᱟ?
ᱵᱟᱝᱟ ᱱᱤᱛᱳᱜ ᱫᱚ ᱥᱮ ᱩᱡᱟᱹᱲ ᱪᱟᱵᱟᱜ ᱠᱟᱱᱟ ᱡᱚᱛᱚ, ᱱᱚᱸᱜ-ᱚᱭ ᱵᱟᱝ ᱫᱚ ᱥᱟᱨ ᱠᱚᱵᱚᱱ ᱮᱢᱟᱜ ᱠᱟᱱ ᱛᱮ ᱥᱮ ᱪᱮᱫ ᱾ ᱱᱚᱣᱟ ᱠᱚ ᱵᱟᱝ ᱧᱟᱢᱚᱜ ᱠᱟᱱᱟ, ᱢᱤᱫᱴᱟᱝ ᱴᱟᱭᱤᱢ ᱫᱚ ᱫᱚᱢᱮ ᱧᱟᱢᱚᱜ ᱠᱟᱱ ᱛᱟᱦᱮᱱᱟ ᱟᱵᱚ ᱠᱚ ᱡᱚᱠᱷᱚᱱ ᱠᱟᱹᱴᱤᱡ ᱵᱚᱱ ᱛᱟᱸᱦᱮ ᱠᱟᱱᱟ ᱾
ᱛᱟᱦᱮᱸ ᱠᱟᱱᱟ ᱾ ᱦᱮᱸ ᱦᱮᱸ ᱦᱮᱸ ᱱᱤᱛᱳᱜ ᱫᱚ ᱩᱠᱩᱨ ᱵᱟᱝ ᱧᱮᱞᱚᱜ ᱠᱟᱱᱟ ᱾
ᱟᱸ ᱵᱟᱹᱫᱽ ᱠᱚᱨᱮ ᱡᱟᱸᱦᱟ ᱟᱲᱟᱜ ᱠᱚ ᱵᱟᱝ ᱦᱩᱭᱩᱜ ᱛᱟᱸᱦᱮᱫ, ᱚᱱᱟ ᱠᱚ ᱵᱟᱹᱱᱩᱜ-ᱟ ᱱᱮᱛᱟᱨ ᱫᱚ ᱾
ᱦᱮᱸ ᱾
ᱟᱯᱮᱥᱮᱫ ᱫᱚ ᱢᱮᱱᱟᱜ ᱜᱮᱭᱟ ᱡᱟᱱᱤᱡ?
ᱢᱮᱱᱟᱜ ᱜᱮᱭᱟ, ᱡᱟᱜᱮ ᱛᱷᱚᱲᱟ ᱛᱷᱩᱲᱤ ᱫᱚ ᱢᱮᱱᱟᱜ ᱟᱠᱟᱜ ᱜᱮᱭᱟ ᱾ ᱟᱹᱜᱩ ᱠᱟᱛᱮᱫ ᱫᱚ ᱩᱛᱩ ᱠᱟᱛᱮᱫ ᱡᱚᱢ ᱵᱟᱲᱟ ᱦᱩᱭᱩᱜ ᱠᱟᱱ ᱜᱮᱭᱟ ᱢᱤᱫ ᱵᱟᱨ ᱫᱤᱱ ᱫᱚ ᱾
ᱦᱩᱸᱻ ᱟᱹᱰᱤ ᱱᱟᱯᱟᱭ ᱾
ᱮᱸᱦ ᱾ ᱟᱨ ᱛᱷᱚᱲᱟ ᱫᱤᱱ ᱯᱚᱨ ᱫᱚ ᱠᱷᱟᱱ ᱦᱟᱸᱜ ᱢᱚᱱᱮᱫ ᱠᱟᱱᱟ ᱵᱟᱝ ᱧᱟᱢᱚᱜᱼᱟ ᱾
ᱦᱮᱸ ᱦᱮᱸ ᱟᱫᱚ ᱦᱚᱸᱜᱼᱚᱭ ᱥᱤᱭᱚᱜ ᱠᱚ ᱦᱩᱭᱩᱜ ᱟᱛᱚ ᱦᱟᱸᱜ ᱵᱟᱹᱫ ᱠᱚ ᱾
ᱦᱮᱸ ᱦᱮᱸ ᱾
ᱦᱩᱸ
ᱟᱮ ᱟᱯᱮᱥ ᱫᱚᱨᱵ ᱨᱚᱦᱚᱭ ᱫᱚ ᱮᱦᱚᱵ ᱟᱠᱟᱱ ᱜᱮᱭᱟᱠᱚ ᱮᱠᱷᱚᱱᱳ ᱡᱟᱹᱱᱤᱡ ᱪᱚ ᱵᱟᱨ ᱥᱚᱯᱛ ᱜᱟᱱ ᱫᱚ ᱞᱟᱜᱟᱜ ᱜᱮᱭᱟ ᱦᱟᱸᱜ
ᱟᱪᱪᱷᱟ, ᱟᱪᱪᱷᱟ
ᱵᱟᱨ ᱥᱚᱯᱛ ᱜᱟᱱ ᱞᱟᱜᱟᱜᱼᱟ ᱦᱟᱸᱜ ᱤᱱᱟᱹ ᱫᱮ ᱦᱟᱸᱜ ᱥᱟᱹᱛᱟᱹᱜᱼᱟ ᱦᱟᱸᱜ ᱥᱟ ᱠᱢ ᱢᱮ ᱫᱤᱱᱟᱹᱢ ᱫᱤᱱ ᱡᱩᱫᱤ ᱠᱟᱹᱢᱤᱢ ᱪᱟᱞᱟᱜᱼᱟ᱾ ᱫᱚᱥ ᱜᱟᱟᱸᱰᱟ ᱠᱟᱛᱮᱫ ᱮᱢ ᱵᱚᱞᱮ ᱜᱟᱹᱪᱷᱤ ᱠᱚᱢ ᱛᱩᱫᱟ᱾ ᱛᱟᱨᱯᱚᱨᱮᱢ ᱨᱚᱦᱚᱭᱟ ᱚᱱᱟ ᱫᱚ ᱢᱤᱫᱴᱮᱱ ᱦᱚᱲᱢᱚᱨᱮ ᱞᱟᱸᱜᱟ ᱟᱹᱭᱠᱟᱹᱜ ᱜᱮᱭᱟ ᱥᱮᱼᱼ
ᱦᱳᱭ ᱦᱳᱭ
ᱟᱨᱚ ᱚᱱᱟ ᱛᱩᱫ ᱠᱟᱛᱮᱮᱫ ᱟᱵᱟᱨ ᱚᱱᱟ ᱨᱚᱦᱚᱭ᱾ ᱩᱱ ᱜᱷᱟᱹᱲᱤᱡ ᱤᱸᱜᱩ ᱠᱟᱛᱮᱮᱫ ᱨᱚᱦᱚᱭ ᱚᱱᱟ ᱫᱚ ᱵᱟᱵᱟ ᱨᱮ ᱟᱹᱰᱤ ᱞᱟᱸᱜᱟ ᱟᱵᱟᱨ ᱫᱚᱥᱟᱨ ᱫᱤᱱ ᱦᱤᱞᱳᱜ ᱪᱟᱞᱟᱜ ᱢᱮ᱾
ᱦᱩᱢ ᱦᱩᱢ
ᱚᱱᱟ ᱠᱚᱫᱚ ᱦᱚᱲᱢᱚ ᱟᱹᱰᱤ ᱞᱟᱸᱟᱜᱼᱟ᱾
ᱦᱮᱸ ᱦᱮᱸ ᱟᱪᱪᱷᱟ ᱚᱱᱛᱮ ᱫᱚ ᱢᱩᱞᱤᱭᱟᱹ ᱯᱮ ᱞᱟᱜᱟᱣ ᱢᱟᱱᱮ ᱞᱟᱜᱟᱣ ᱠᱚᱣᱟ ᱥᱮᱼᱼ ᱟᱯᱮ ᱠᱚᱛᱮ ᱜᱮᱯᱮ ᱨᱚᱦᱚᱭᱟ᱾
ᱱᱚᱛᱮ ᱫᱚ ᱚᱲᱟᱜ ᱨᱮᱭᱟᱜ ᱫᱚ ᱟᱞᱮ ᱛᱮᱜᱮᱼᱼ
ᱚᱻ
ᱚᱲᱟᱜ ᱨᱮᱭᱟᱜ ᱫᱚ ᱟᱞᱮ ᱛᱮᱜᱮ ᱡᱩᱫᱤ ᱫᱤᱠᱩᱣᱟᱜ ᱠᱚ ᱪᱟᱞᱟᱜ ᱠᱷᱟᱱ ᱠᱚ ᱪᱟᱞᱟᱜ ᱟᱠᱚᱼᱼ ᱚᱲᱟᱜ ᱨᱮᱭᱟᱜ ᱠᱷᱮᱛ ᱠᱚᱫᱚ ᱚᱲᱟᱜ ᱨᱮᱱ ᱦᱚᱲ ᱛᱮᱜᱮ ᱠᱚ ᱨᱚᱦᱚᱭᱟᱠᱚᱼᱼ
ᱟᱪᱪᱷᱟ᱾
ᱛᱟᱦᱞᱮ ᱟᱯᱮ ᱥᱮᱫ ᱫᱚ ᱵᱤᱨ ᱠᱚᱫᱚ ᱥᱩᱨ ᱜᱮᱭᱟ ᱥᱮ ᱥᱟᱹᱜᱤᱧ ᱜᱮᱭᱟ?
ᱚ ᱥᱩᱨ ᱜᱭᱟ᱾
ᱛᱟᱦᱞᱮ ᱠᱷᱟᱱ ᱫᱚ ᱯᱩᱴᱷᱣᱟᱹ ᱯᱩᱴᱷᱩᱟᱹ ᱠᱚᱫᱚ ᱠᱚ ᱟᱹᱜᱩᱭᱮᱫ ᱠᱚᱜᱮᱭᱟ ᱛᱟᱦᱦᱮ ᱠᱷᱟᱱ ᱫᱚᱼᱼ
ᱦᱮᱸ ᱧᱟᱢᱚᱜ ᱠᱟᱱ ᱠᱚᱜᱮ ᱛᱟᱦᱮᱸᱱᱟ ᱠᱚ ᱟᱫᱚ ᱦᱟᱜ ᱱᱤᱭᱟᱹ ᱜᱷᱟᱹᱲᱤᱡ ᱫᱚᱠᱚ ᱪᱟᱵᱟ ᱦᱟᱛᱟᱲ ᱠᱟᱱᱟ᱾ ᱠᱤᱪᱷᱩ ᱫᱤᱱ ᱢᱟᱲᱟᱝ ᱠᱚᱢᱚᱜ ᱠᱟᱱ ᱜᱮ ᱛᱟᱦᱮᱸᱫ᱾
ᱫᱟᱜ ᱥᱩᱢᱚᱭ ᱠᱚ ᱚᱢᱚᱱᱚᱜ ᱱᱟ ᱥᱮ ᱪᱮᱫ ᱥᱩᱢᱚᱭ ᱠᱚᱫᱚ?
ᱦᱳᱭ ᱫᱟᱜ ᱢᱟᱱᱮ ᱫᱟᱜ ᱠᱚᱚᱨ ᱡᱚᱠᱷᱚᱱ ᱚᱱᱮ ᱯᱟᱞᱟ ᱠᱚ ᱡᱟᱦᱟᱸ ᱧᱩᱨᱩᱜ ᱠᱚᱜᱼᱟ ᱥᱮ ᱥᱟᱨᱡᱚᱢ ᱥᱟᱠᱟᱢ? ᱠᱟᱢ ᱥᱟᱟᱨᱡᱚᱢ ᱯᱟᱞᱟ ᱠᱚᱼᱼ
ᱦᱮᱸ ᱦᱮᱸ
ᱟᱫᱚ ᱤᱱᱟᱹ ᱥᱢᱚᱭ ᱜᱮ ᱩᱱᱠᱩ ᱚᱢᱚᱱᱚᱜ ᱟᱠᱚ
ᱟᱞᱮᱮᱥᱮᱫ ᱫᱚ ᱚᱱᱮ ᱤᱭᱟᱹ ᱩ ᱟᱨ ᱢᱤᱫᱴᱮᱡ ᱩᱵ ᱠᱚ ᱢᱮᱛᱟᱜ ᱫᱚ ᱫᱟᱜ ᱢᱟᱹᱰᱤ ᱩᱵ ᱠᱚ ᱢᱮᱛᱟᱜᱼᱟ᱾
ᱚᱻ
ᱛᱚᱠᱷᱚᱱ ᱫᱚ ᱟᱹᱩ ᱠᱷᱮᱛ ᱥᱤᱭᱳᱜ ᱨᱮ ᱚᱱᱮ ᱡᱚᱠᱷᱚᱱ ᱦᱟᱞᱠᱟᱼ ᱦᱟᱞᱠᱟᱭ ᱫᱟᱜᱟᱭ ᱥᱤᱛᱩᱝ ᱟᱭ
ᱦᱮᱸ
ᱛᱚᱠᱷᱚᱱ ᱡᱟᱱᱟᱢᱚᱜ ᱠᱟᱱ ᱛᱟᱦᱮᱸᱫ ᱫᱚ ᱱᱤᱛᱚᱜ ᱫᱚ ᱵᱟᱝ ᱡᱟᱱᱟᱢᱚᱜᱼᱟ᱾
ᱟᱪᱪᱷᱟ ᱟᱪᱪᱷᱟ
ᱟᱨᱚᱸ ᱚᱱᱮ ᱵᱩᱥᱩᱵᱠᱚ ᱥᱮᱭᱟ ᱞᱮᱱ ᱠᱷᱟᱱᱡ ᱵᱩᱥᱩᱵᱼᱼ ᱵᱩᱥᱩᱵ ᱠᱷᱟᱱ ᱠ ᱟᱨᱦᱚᱸ ᱩᱵ ᱵᱟᱝ ᱡᱟᱱᱟᱢᱚᱜᱼᱟ ᱵᱩᱥᱩᱵ ᱩᱵ ᱠᱚ ᱢᱮᱛᱟᱜ ᱫᱚ ᱦᱮᱸ ᱚᱱᱟ᱾
ᱦᱮᱸ ᱟᱨ ᱛᱟᱦᱚᱞᱮ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱵᱟᱝ?
ᱥᱮᱱᱟ ᱵᱤᱨ ᱫᱚ ᱟᱹᱰᱤ ᱥᱟᱹᱜᱤᱧᱨᱮ᱾ ᱟᱹᱰᱤ ᱥᱟᱹᱜᱤᱧ ᱜᱮᱭᱟ᱾
ᱦᱳᱭ ᱛᱳᱼᱼ
ᱩᱱᱟᱹᱜ ᱥᱟᱺᱜᱤᱧ ᱠᱷᱚᱱ ᱫᱚ ᱪᱮᱠᱟᱢ ᱪᱟᱞᱟᱜᱼᱟᱢ ᱟᱢ ᱟᱹᱣᱨᱤ ᱪᱟᱞᱟᱜ ᱨᱤᱜᱤ ᱢᱟ ᱮᱴᱟᱜ ᱦᱚᱲ ᱢᱟᱠᱚ ᱟᱹᱜᱩ ᱪᱟᱵᱟ ᱠᱚ ᱯᱩᱴᱠᱟᱹ ᱠᱚ ᱢᱟ,
ᱦᱳᱭ ᱦᱳᱭ ᱦᱳᱭ ᱾
ᱟᱫᱚ ᱯᱮᱲᱟ ᱠᱚᱠᱚ ᱛᱟᱦᱮᱱ ᱠᱷᱟᱱ ᱫᱚ ᱩᱱᱠᱩ ᱴᱷᱮᱱ ᱪᱟᱞᱟᱣ ᱠᱟᱛᱮ ᱟᱹᱜᱩ ᱠᱚ ᱦᱩᱭᱩᱜᱼᱟ᱾
ᱦᱮᱸ ᱦᱮᱸ ᱾ ᱱᱟᱯᱟᱭ ᱜᱮ
ᱦᱩᱸ ᱩ ᱛᱟᱦᱚᱞᱮ ᱟᱨ ᱪᱮᱫ ᱠᱚ ᱦᱩᱭᱩᱜᱼᱟ? ᱛᱟᱦᱚᱞᱮ ᱟᱨ ᱱᱤᱛᱚᱜ ᱫᱚ ᱪᱮᱫ ᱠᱚ ᱚᱱᱠᱟᱱᱟᱜ ᱡᱤᱱᱤᱥ ᱠᱚ ᱢᱮᱱᱟᱜ-ᱟᱮᱛᱟᱨ ᱫᱚ?
ᱱᱤᱛᱚᱜ ᱫᱚ ᱚᱱᱠᱟ ᱫᱚ ᱪᱮᱫ ᱦᱚᱸ ᱵᱟᱝ ᱨᱚᱦᱚᱭ ᱠᱚᱜᱮ ᱟᱨ ᱨᱚᱦ ᱠᱩ ᱨᱚᱦᱚᱭ ᱠᱚ ᱥᱟᱹᱛ ᱵᱟᱲᱟ ᱞᱮᱱᱠᱷᱟᱱ ᱦᱟᱜ ᱤᱱᱟᱹ ᱛᱮᱜᱮ ᱱᱚᱛᱮᱱᱟᱜ ᱨᱚᱦᱚᱭ ᱨᱚᱦᱚᱭ ᱛᱮ ᱟᱵᱟᱨ ᱦᱟᱛᱮ ᱫᱤᱠᱩ ᱠᱚᱣᱟᱜ ᱦᱚᱸ ᱚᱱᱟ ᱠᱷᱚᱡ ᱫᱚ ᱦᱩᱭ ᱥᱟᱹᱛ ᱠᱚᱣᱟ ᱟᱵᱟᱨ ᱦᱮᱲᱦᱮᱫ ᱠᱚ ᱪᱟᱞᱟᱜᱼᱟ ᱟᱠᱚ,
ᱟᱪᱪᱷᱟ ᱟᱪᱪᱷᱟ᱾
ᱦᱮᱲᱦᱮᱫ ᱠᱚ ᱪᱟᱞᱟᱜᱼᱟ ᱟᱵᱟᱨ ᱥᱟᱨ ᱪᱟᱯᱟᱱ ᱠᱚᱠᱚ ᱮᱢ ᱟᱠᱚ᱾
ᱦᱳᱭ ᱦᱳᱭ, ᱟᱨ ᱛᱟᱦᱚᱞᱮ ᱟᱵᱤᱱ ᱫᱚ ᱱᱤᱛᱚᱜ ᱫᱚ ᱚᱞᱚᱜ ᱠᱟᱱ ᱜᱮᱭᱟ ᱵᱤᱱ ᱥᱮ ᱡᱟᱦᱟᱱᱟᱜ ᱵᱤᱱ ᱠᱟᱹᱢᱤᱭᱫᱟ?
ᱠᱟᱹᱢᱤ ᱫᱚ ᱪᱮᱫ ᱦᱚᱸ ᱵᱟᱝ ᱱᱤᱛᱚᱜ ᱫᱚ ᱮᱠᱷᱚᱱ ᱚᱞᱚᱜ ᱠᱟᱱ ᱜᱮᱭᱟ, ᱟᱵᱮᱱ ᱫᱚ?
ᱟᱞᱤᱧ ᱦᱚᱸ
ᱚᱱᱟ ᱠᱚᱦᱚᱸ ᱫᱚᱨᱠᱟᱨ ᱠᱟᱱ ᱜᱮᱭᱟ, ᱦᱳᱭ ᱦᱳᱭ, ᱡᱚᱛᱚ ᱠᱷᱚᱱ ᱫᱚ ᱚᱱᱟᱫᱚ ᱟᱹᱰᱤ ᱫᱚᱨᱠᱟᱨ᱾ ᱵᱟᱝ ᱵᱟᱝ ᱪᱮᱫ ᱦᱚᱸ ᱵᱟᱝ, ᱟᱫᱚ ᱱᱮᱛᱟᱨ ᱫᱚ ᱧᱮᱞᱚᱜᱚ ᱠᱟᱱ ᱜᱮᱭᱟ ᱚᱱᱠᱟ ᱫᱚ ᱵᱟᱠᱚ ᱪᱟᱞᱟᱜ ᱠᱟᱱᱟ ᱠᱚ ᱢᱟᱹᱭ ᱵᱟᱹᱵᱩ ᱛᱟᱠᱚ ᱫᱚ,
ᱦᱳᱭ ᱵᱟᱠᱚ ᱪᱟᱞᱟᱜ ᱠᱟᱱᱟ,
ᱱᱮᱛᱟᱨ ᱫᱚ ᱠᱷᱟᱹᱞᱤ ᱯᱟᱛᱟ ᱪᱷᱟᱛᱟ ᱛᱟᱯᱚᱨᱮ ᱯᱷᱟᱱᱥᱮᱱ ᱠᱚ ᱫᱟᱬᱟᱱ ᱠᱟᱱᱟ ᱠᱚ,
ᱦᱳᱭ ᱦᱳᱭ,
ᱟᱯᱮ ᱚᱱᱛᱮ ᱫᱚ ᱦᱩᱭᱩᱜ-ᱟ ᱥᱮ ᱵᱟᱝ?
ᱟᱞᱮ ᱱᱚᱛᱮ ᱫᱚ ᱯᱷᱟᱱᱥᱮᱱ ᱠᱚᱫᱚ ᱚᱱᱠᱟ ᱫᱚ ᱵᱟᱝ ᱦᱩᱭᱩᱜᱼᱟ ᱟᱹᱰᱤ ᱠᱚᱢ ᱜᱮ, ᱟᱫᱚ ᱮᱱᱛᱮ ᱨᱮᱦᱚᱸ ᱡᱟᱦᱟᱸ ᱛᱤᱱᱟᱹᱜ ᱠᱚ ᱦᱩᱭᱩᱜ ᱜᱮᱭᱟ ᱪᱟᱞᱟᱜ ᱜᱮᱭᱟ ᱠᱚ ᱛᱚᱵᱮ ᱫᱚᱢᱮ ᱫᱚ ᱵᱟᱝᱟ ᱱᱚᱛᱮ ᱫᱚ ᱵᱟᱠᱚ ᱪᱟᱞᱟᱜᱼᱟ᱾
ᱱᱛᱮ ᱫᱚ ᱟᱹᱰᱤ ᱠᱟᱡᱟᱠ ᱠᱚ ᱪᱟᱞᱟᱜ ᱟᱠᱚ᱾
ᱦᱳᱭ ᱟᱫᱚ ᱚᱱᱟ ᱠᱚᱫᱚ ᱵᱟᱝ ᱪᱟᱞᱟᱜ ᱜᱮᱛᱚ ᱵᱷᱟᱜᱮᱭᱟ ᱚᱱᱠᱟ ᱫᱚ,
ᱟᱫᱚ ᱚᱱᱠᱟ ᱠᱚ ᱪᱟᱞᱟᱜ ᱠᱟᱱᱟ ᱠᱚ ᱟᱨᱦᱚᱸ ᱠᱚ ᱦᱩᱭ ᱦᱚᱪᱚᱭ ᱫᱟᱠᱚ ᱾ ᱚᱱᱟ ᱠᱷᱟᱹᱛᱤᱨ ᱛᱮᱫᱚ ᱚᱱᱟ ᱤᱭᱟᱹ ᱠᱚᱦᱚᱸ ᱵᱟᱹᱲᱤᱡᱚᱜ ᱠᱟᱱᱟ ᱠᱚ ᱟᱠᱚ ᱦᱚᱸ᱾
ᱦᱳᱭ ᱾ ᱚᱱᱟ ᱚᱱᱟ ᱠᱷᱟᱹᱛᱤᱨ ᱜᱮᱛᱚ ᱱᱚᱝᱠᱟ ᱦᱩᱭᱩᱜ ᱠᱟᱱᱟ ᱥᱮ, ᱟᱪᱪᱷᱟ,